ᱡᱚᱦᱟᱨ᱾
ᱟᱫᱚ ᱱᱟᱥᱮᱸᱱᱟᱜ ᱥᱚᱢᱚᱥᱥᱟ ᱦᱩᱭᱱᱟ ᱚᱱᱟᱛᱮ ᱛᱮ ᱠᱟᱴᱟᱣ ᱱᱟ ᱦᱳᱭ ᱥᱮ᱾
ᱦᱳ ᱦᱳᱭ ᱴᱷᱤᱠ ᱜᱮᱭᱟ, ᱟᱫᱚᱞᱤᱧ ᱢᱮᱱᱮᱼᱟ ᱛᱟᱦᱚᱞᱮ ᱱᱟᱯᱟᱭ ᱜᱮᱭᱟᱵᱮᱱ ᱛᱚ?
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ᱾
ᱦᱮᱸ ᱤᱧᱦᱚ ᱱᱟᱯᱟᱭ ᱜᱮ ᱢᱮᱱᱟᱜ ᱠᱟᱫᱤᱧᱟ ᱦᱟᱸᱜ᱾ ᱥᱟᱶᱛᱮ ᱚᱲᱟᱜ ᱦᱚᱲ ᱠᱚ ᱥᱟᱱᱟᱢ ᱠᱚᱜᱮ ᱱᱟᱯᱟᱭ ᱜᱮ ᱢᱮᱱᱟᱜ ᱞᱮᱭᱟ᱾
ᱟᱫᱚ ᱚᱠᱟ ᱞᱮᱠᱟ ᱥᱮᱱᱟᱜ ᱦᱟᱞᱚᱛ ᱠᱚ ᱛᱤᱱᱟᱹᱜᱴᱟ ᱱᱟᱯᱟᱭᱟ ᱛᱤᱱᱟᱹᱜ ᱵᱟᱹᱲᱤᱡ ᱟᱠᱟᱱᱟ?
ᱦᱳᱭ ᱜᱚᱝᱠᱮ ᱟᱞᱮ ᱥᱮᱱ ᱫᱚ ᱦᱟᱸᱜ ᱱᱚᱝᱠᱟ ᱫᱟᱜ ᱡᱟᱹᱲᱤ ᱫᱚ ᱦᱟᱸᱜ ᱱᱚᱝᱠᱟ ᱦᱟᱞᱠᱟ ᱫᱷᱚᱨᱚᱱ ᱜᱮᱭᱟ᱾ ᱫᱚᱢᱮ ᱡᱟᱹᱥᱛᱤ ᱫᱚ ᱦᱟᱸᱜ ᱵᱟᱭ ᱫᱟᱜ ᱡᱟᱹᱲᱤᱭᱟ ᱠᱟᱫᱟ, ᱟᱯᱮ ᱥᱮᱱ ᱜᱮ ᱪᱮᱫ ᱞᱮᱠᱟᱭ ᱫᱟᱜ ᱡᱟᱹᱲᱤ ᱵᱟᱲᱟᱭᱮᱜᱼᱟ?
ᱦᱮᱸ ᱫᱟᱜ ᱡᱟᱹᱲᱤ ᱫᱚ ᱟᱞ ᱥᱮᱫ ᱦᱚᱸ ᱠᱚᱢ ᱫᱚ ᱠᱚᱢ ᱜᱮᱭᱟ ᱢᱮᱱᱠᱷᱟᱱ ᱪᱮᱫ ᱤᱧ ᱞᱟᱹᱭᱟ ᱮᱴᱟᱜ ᱠᱚᱫᱚ ᱥᱟᱱᱟᱢ ᱢᱟᱛ ᱜᱮ ᱴᱷᱤᱠᱟᱹᱱ ᱜᱮᱭᱟ ᱪᱟᱥᱵᱟᱥ ᱠᱚᱫᱚ, ᱚᱱᱮᱠ ᱢᱤᱱᱤ ᱠᱚᱛᱮ ᱜᱮᱞᱮ ᱨᱚᱦᱚᱭ ᱠᱟᱫᱟᱞᱮ ᱦᱳᱭᱥᱮ᱾
ᱚ ᱟᱪᱪᱷᱟ ᱟᱯᱮ ᱥᱮᱱ ᱫᱚ ᱢᱟᱱᱮ ᱡᱚᱢᱤ ᱡᱟᱭᱜᱟ ᱠᱚᱫᱚ ᱛᱟᱞᱦᱮ ᱢᱚᱴᱟ ᱢᱩᱴᱤ ᱴᱤ ᱥᱚᱢᱚᱛᱚᱞ ᱡᱟᱭᱜᱟ ᱠᱟᱱᱟ᱾
ᱦᱳᱭ ᱦᱳᱭ
ᱟᱻ ᱟᱞᱮᱥᱱ ᱫᱚ ᱩᱪᱩ ᱱᱤᱪᱩ ᱡᱟᱭᱜᱟ ᱠᱟᱱᱟ ᱛᱚ ᱟᱞᱮ ᱫᱚ ᱦᱟᱸᱜ ᱱᱚᱝᱠᱟ ᱢᱤᱱᱤ ᱠᱤᱝᱵᱟ ᱥᱟᱢ ᱢᱟᱨᱥᱟᱞ ᱥᱮᱞᱚ ᱠᱚᱫᱚ ᱵᱮᱵᱚᱥᱛᱷᱟ ᱵᱟᱹᱱᱩᱜ ᱛᱟᱞᱮᱭᱟ᱾ ᱥᱟᱶᱛᱮ ᱠᱮᱱᱮᱞ ᱨᱮᱭᱟᱜ ᱦᱚᱸ ᱠᱳᱱᱳ ᱵᱮᱵᱚᱥᱛᱷᱟ ᱫᱚ ᱵᱟᱹᱱᱩᱜᱼᱟ᱾ ᱡᱟ ᱪᱟᱥ ᱨᱮᱭᱟᱜ ᱦᱩᱲᱩ ᱪᱟᱥ ᱠᱚᱨᱮ ᱱᱟᱜ ᱫᱚ ᱱᱚᱜ-ᱚᱭ ᱱᱚᱣᱟ ᱥᱮᱨᱢᱟ ᱡᱟᱹᱲᱤ ᱫᱟᱜ ᱨᱮᱭᱟᱜ ᱛᱮᱜᱮ ᱟᱞᱮ ᱫᱚ ᱱᱚᱛᱮ ᱫᱚ ᱪᱟᱥ ᱵᱟᱥ ᱠᱟᱹᱢᱤ ᱦᱚᱨᱟ ᱦᱩᱭᱩᱜᱼᱟ᱾
ᱟᱪᱪᱷᱟ᱾
ᱦᱮᱸ
ᱡᱟᱭᱦᱳᱠ ᱟᱫᱚ ᱦᱚᱭ ᱟᱫᱚ ᱚᱱᱠᱟ ᱞᱮᱠᱟ ᱨᱮᱜᱮ ᱛᱟᱦᱚᱞᱮ ᱚᱱᱟ ᱥᱮᱨᱢᱟ ᱡᱟᱹᱲᱤ ᱟᱥᱟ ᱵᱷᱚᱨᱥᱟ ᱛᱮᱫᱚ
ᱩᱜ ᱦᱳᱭ᱾ ᱡᱩᱫᱤ ᱫᱟᱜ ᱡᱟᱹᱲᱤ ᱠᱚᱢ ᱫᱷᱟᱨᱟ ᱦᱳᱭᱳᱜᱼᱟ, ᱡᱮ ᱥᱮᱨᱢᱟ ᱛᱟᱦᱞᱮ ᱮᱱ ᱥᱮᱨᱢᱟ ᱫᱚ ᱦᱟᱸᱜ ᱱᱚᱝᱠᱟ ᱵᱟᱝᱞᱮ ᱪᱟᱥ ᱫᱟᱲᱮᱭᱟᱜᱼᱟ᱾ ᱢᱟᱱᱮ ᱡᱟᱦᱟᱸ ᱵᱩᱱ ᱢᱮᱛᱟᱜᱼᱟ ᱠᱷᱚᱨᱟ ᱠᱷᱚᱨᱟ ᱦᱩᱭᱩᱜᱼᱟ ᱾
ᱦᱩ
ᱤᱭᱟᱹ ᱪᱮᱫ ᱞᱮᱠᱟ ᱟᱯᱮ ᱥᱮᱱᱟᱜ ᱱᱚᱝᱠᱟ ᱵᱟᱯᱞᱟ ᱵᱤᱦᱟᱹ ᱠᱚ ᱪᱮᱫ ᱞᱮᱠᱟ ᱢᱟᱜ ᱢᱚᱬᱮ ᱪᱮᱫ ᱞᱮᱠᱟ ᱵᱚᱸᱜᱟ ᱵᱩᱨᱩ ᱪᱮᱫ ᱪᱮᱫ ᱠᱚ ᱦᱩᱭᱩᱜ ᱜᱮᱭᱟ ᱡᱟᱦᱮᱨ ᱵᱚᱸᱜᱟ ᱠᱚ ᱫᱚ
ᱦᱳᱭ ᱟᱵᱚᱣᱟᱜ ᱡᱟᱦᱟᱸ ᱫᱚ ᱡᱟᱦᱮᱨ ᱵᱚᱸᱜᱟ ᱠᱚᱫᱚ ᱦᱩᱭᱩᱜ ᱜᱮᱭᱟ ᱟᱵᱚ ᱡᱟᱦᱟᱸ ᱥᱟᱱᱛᱟᱲ ᱠᱚᱣᱟᱜ ᱡᱟᱦᱟᱸ ᱵᱚᱸᱜᱟ ᱵᱩᱨᱩ ᱠᱚ ᱢᱮᱱᱟᱜᱼᱟ ᱾ ᱱᱚᱣᱟ ᱠᱚᱨᱮ ᱫᱚ ᱟᱞᱮ ᱦᱚᱸ ᱡᱟᱦᱮᱨ ᱨᱮᱜᱮᱞᱮ ᱵᱚᱸᱜᱟ ᱵᱩᱨᱩᱜᱼᱟ ᱾ ᱥᱟᱶᱛᱮ ᱢᱟᱺᱡᱷᱤ ᱛᱷᱟᱱ ᱠᱚ ᱢᱮᱱᱟᱜᱼᱟ ᱾ ᱦᱮᱸ ᱟᱨ ᱵᱟᱯᱞᱟ ᱵᱤᱦᱟᱹ ᱫᱚ ᱢᱚᱴᱟ ᱢᱩᱴᱤ ᱥᱟᱱᱛᱟᱲᱟᱜ ᱟᱹᱨᱤᱪᱟᱹᱞᱤ ᱛᱮᱜᱮ ᱦᱩᱭᱩᱜ ᱛᱟᱵᱚᱱᱟ ᱦᱮᱸ, ᱟ ᱱᱚᱛᱮ ᱫᱚ ᱱᱚᱝᱠᱟ ᱫᱚ ᱟᱛᱳ ᱢᱚᱲᱮ ᱦᱚᱲ ᱛᱟᱞᱟ ᱛᱮᱜᱮ
ᱚᱱᱟ ᱢᱟ ᱦᱚᱸ ᱱᱟᱯᱟᱭ ᱠᱟᱛᱷᱟ ᱠᱟᱱ ᱜᱮᱭᱟ ᱟᱞᱮ ᱥᱮᱫ ᱦᱚᱸ ᱞᱮᱠᱟ ᱧᱮᱞᱚᱜ ᱠᱚᱣᱟ ᱥᱮ ᱟᱞᱮ ᱦᱚᱸ ᱡᱟᱦᱟᱸ ᱞᱮᱠᱟ ᱥᱟᱱᱛᱟᱲᱟᱜ ᱟᱹᱨᱤᱪᱟᱹᱞᱤ ᱡᱟᱦᱟᱸ ᱞᱮᱠᱟ ᱤᱱᱟᱹ ᱞᱮᱠᱟ ᱛᱮᱜᱮ ᱵᱚᱸᱜᱟ ᱵᱩᱨᱩ ᱡᱟᱦᱟᱸ ᱵᱚᱱ ᱞᱟᱹᱭ ᱠᱮᱫ ᱫᱚ ᱮᱨᱚᱜ ᱥᱤᱞ ᱠᱷᱚᱱ ᱮᱛᱚᱦᱚᱵ ᱠᱟᱛᱮᱫ ᱢᱟᱜ ᱥᱟᱞᱮ ᱦᱮᱸ ᱥᱮ ᱛᱟᱯᱚᱨᱮ ᱦᱩᱭᱩᱜ ᱠᱟᱱᱟ ᱵᱟᱦᱟ ᱢᱟᱜᱢᱚᱬᱮ ᱟᱨᱚ ᱮᱢᱱᱤ ᱟᱵᱚᱣᱟᱜ ᱢᱟ ᱢᱮᱱᱟᱜ ᱠᱟᱜ ᱜᱮᱭᱟ ᱥᱚᱨᱦᱟᱭ ᱯᱚᱨᱚᱵᱽ, ᱥᱟᱠᱨᱟᱛ, ᱨᱩᱸᱰᱟᱹ ᱦᱳ ᱟᱨ ᱧᱮᱞᱚᱜᱚᱜ ᱠᱟᱱ ᱫᱚ ᱫᱟᱸᱥᱟᱭ ᱦᱚᱸᱜᱼ ᱱᱟ ᱠᱚ ᱢᱟᱱᱟᱣ ᱵᱟᱛᱟᱣ ᱫᱚ ᱟᱞᱮ ᱥᱮᱫ ᱦᱚᱸ ᱦᱩᱭᱩᱜ ᱜᱮᱭᱟ ᱾
ᱦᱳᱭ ᱦᱳᱭ ᱟᱨ ᱟᱵᱚᱣᱟᱜ ᱯᱚᱨᱚᱵᱽ ᱠᱚᱫᱚ ᱱᱚᱣᱟ ᱠᱚ ᱠᱟᱱ ᱜᱮᱭᱟ ᱾ ᱦᱮᱸ ᱱᱚᱣᱟ ᱠᱚᱜᱮ ᱦᱩᱭᱩᱜ ᱠᱟᱱ ᱜᱮᱭᱟ ᱟᱞᱮ ᱥᱮᱱ ᱦᱚᱸ ᱛᱚ ᱜᱚᱢᱠᱮ ᱟᱯᱮᱥᱮᱱ ᱫᱚ ᱛᱟᱦᱚᱞᱮ ᱟᱵᱚ ᱥᱟᱱᱛᱟᱲᱤ ᱵᱟᱠᱷᱨᱟ ᱛᱮ ᱡᱟᱦᱟᱸ ᱚᱞ ᱯᱟᱲᱦᱟᱣ ᱠᱚ ᱵᱮᱵᱚᱥᱛᱟ ᱪᱮᱫ ᱞᱮᱠᱟ ᱢᱮᱱᱟᱜᱼᱟ?
ᱮ ᱠᱚᱨᱮᱜᱮ ᱟᱰᱤ ᱱᱟᱯᱟᱭ ᱠᱩᱠᱞᱤ ᱟᱫᱚ ᱮ ᱡᱟᱦᱟᱸᱛᱤᱧ ᱞᱟᱹᱭᱟ ᱮᱛᱚᱦᱚᱵ ᱠᱷᱚᱱ ᱢᱩᱪᱟᱹᱫ ᱫᱷᱟᱹᱵᱤᱡᱟᱜ ᱮ ᱰᱟᱦᱟᱨ ᱫᱚᱞᱮ ᱞᱟᱜ ᱥᱟᱯᱷᱟ ᱠᱟᱫᱟ ᱢᱮᱱᱠᱷᱟᱱ ᱦᱚᱲ ᱦᱤᱡᱩᱜ ᱦᱚᱲ ᱜᱮ ᱫᱚᱞᱮ ᱯᱟᱸᱡᱟ ᱵᱟᱲᱟᱭᱮᱫ ᱠᱚᱣᱟ ᱦᱮᱥᱮ
ᱟᱪᱪᱷᱟ ᱟᱪᱪᱷᱟ
ᱠᱟᱛᱷᱟ ᱫᱚ ᱦᱩᱭᱩᱜ ᱠᱟᱱᱟ ᱡᱮ ᱟᱞᱮ ᱫᱚ ᱢᱟᱱᱮ ᱚ ᱟ ᱠᱷᱚᱱ ᱮᱛᱚᱦᱚᱵ ᱠᱟᱛᱮᱫ ᱡᱟᱦᱟᱸ ᱵᱚᱱ ᱢᱮᱛᱟᱜ ᱠᱟᱱ ᱫᱚ ᱯᱨᱟᱭᱢᱟᱨᱤ ᱞᱮᱵᱮᱞ ᱥᱛᱚᱨ ᱠᱷᱚᱱ ᱱᱤᱛᱚᱜ ᱮᱠᱵᱟᱨᱮ ᱡᱮᱜᱮᱫ ᱵᱤᱫᱽᱫᱟᱹᱜᱟᱲ ᱫᱷᱟᱹᱵᱤᱡ ᱡᱟᱦᱟᱸ ᱤᱭᱩᱱᱤᱵᱷᱟᱨᱥᱤᱴᱤ ᱠᱚ ᱢᱮᱛᱟᱜ ᱩᱱᱟᱹᱜ ᱫᱷᱟᱹᱵᱤᱡ ᱚᱞ ᱯᱟᱲᱦᱟᱣ ᱨᱮᱱᱟᱜ ᱵᱮᱵᱚᱥᱛᱷᱟ ᱫᱚᱞᱮ ᱛᱮᱭᱟᱨ ᱠᱟᱜ ᱯᱮᱭᱟ ᱾
ᱟᱪᱪᱷᱟ ᱟᱪᱪᱷᱟ ᱟᱪᱪᱷᱟ ᱛᱮᱭᱟᱨ ᱠᱟᱜ ᱜᱮᱭᱟᱯᱮ ᱟᱫᱚ ᱚᱱᱟ ᱫᱚ ᱪᱮᱫ ᱞᱮᱠᱟ ᱢᱟᱱᱮ ᱥᱚᱨᱠᱟᱨ ᱯᱟᱦᱴᱟ ᱯᱟᱦᱴᱟ ᱥᱮᱱ ᱠᱷᱚᱱ ᱥᱮ ᱱᱚᱝᱠᱟ ᱟᱵᱚ ᱡᱟᱦᱟᱸ ᱫᱚ ᱥᱚᱝᱥᱛᱷᱟ ᱠᱚ ᱢᱮᱱᱟᱜᱼᱟ ᱚᱱᱟ ᱠᱚ
ᱵᱟᱝ ᱵᱟᱝ ᱵᱟᱝ ᱵᱟᱝ ᱥᱚᱝᱥᱛᱷᱟ ᱠᱟᱛᱷᱟ ᱫᱚ ᱵᱟᱝ ᱠᱟᱱᱟ ᱠᱟᱱᱟ ᱮᱠᱫᱚᱢ ᱥᱚᱨᱠᱟᱨ ᱯᱟᱦᱴᱟ ᱥᱮᱫ ᱜᱮ ᱥᱚᱨᱠᱟᱨᱤ ᱥᱠᱩᱞ ᱠᱟᱱᱟ ᱥᱚᱨᱠᱟᱨᱟᱜ ᱛᱮᱜᱮ ᱥᱚᱨᱠᱟᱨ ᱨᱮᱱ ᱢᱟᱥᱴᱟᱨ ᱛᱮᱜᱮ ᱫᱚ ᱢᱟᱪᱮᱫ ᱠᱚᱫᱚ ᱱᱟᱥᱮᱱᱟᱜ ᱵᱟᱭ ᱵᱚᱦᱟᱞ ᱫᱟᱲᱮ ᱠᱟᱫ ᱠᱚᱣᱟ ᱠᱷᱟᱹᱞᱤ ᱛᱚ ᱟᱵᱚᱣᱟᱜ ᱥᱚᱢ ᱛᱮ ᱵᱟᱝ ᱥᱟᱱᱟᱢᱟᱜ ᱨᱮᱱ ᱜᱮ ᱢᱟᱪᱮᱫ ᱫᱚ ᱵᱟᱠᱚ ᱵᱚᱦᱟᱞ ᱟᱠᱟᱱᱟ ᱾
ᱟᱪᱪᱷᱟ ᱟᱪᱪᱷᱟ ᱛᱟᱦᱞᱮ ᱟᱹᱰᱤ ᱱᱟᱯᱟᱭ ᱟᱹᱰᱤ ᱱᱟᱯᱟᱭ ᱵᱮᱵᱚᱥᱛᱷᱟ ᱥᱚᱨᱠᱟᱨᱮ ᱦᱟᱛᱟᱣ ᱟᱠᱟᱫᱟᱭ ᱾ ᱟ ᱟ ᱟᱞᱮᱥᱮᱱ ᱫᱚ ᱦᱟᱸᱜ ᱱᱚᱝᱠᱟ ᱫᱚ ᱢᱮᱱᱟᱜᱼᱟ ᱢᱮᱱᱠᱷᱟᱱ ᱡᱚᱛᱚ ᱤᱥᱠᱩᱞ ᱠᱚᱞᱮᱡᱽ ᱨᱮᱫᱚ ᱵᱟᱹᱱᱩᱜ ᱟᱠᱟᱫᱟ ᱱᱚᱝᱠᱟ ᱵᱮᱵᱚᱥᱛᱷᱟ ᱫᱚ ᱢᱟᱱᱮ ᱦᱟᱸᱰᱮ ᱱᱟᱰᱮ ᱢᱤᱫᱴᱮᱱ ᱵᱟᱨᱭᱟ ᱤᱥᱠᱩᱞ ᱨᱮ ᱱᱚᱝᱠᱟ ᱯᱨᱟᱭᱢᱟᱨᱤ ᱠᱚᱨᱮ ᱢᱮᱱᱟᱜᱼᱟ ᱟᱨ ᱱᱚᱝᱠᱟ ᱦᱟᱭ ᱤᱥᱠᱩᱞ ᱠᱚᱨᱮ ᱦᱚ ᱠᱚᱞᱮᱡᱽ ᱠᱚᱨᱮ ᱦᱚ ᱢᱮᱱᱠᱷᱟᱱ ᱫᱚ ᱱᱚᱝᱠᱟ ᱨᱮᱜᱩᱞᱟᱞ ᱦᱤᱥᱟᱹᱵ ᱛᱮ ᱢᱤᱰᱤᱭᱟᱢ ᱞᱮᱠᱟ ᱛᱮᱫᱚ ᱦᱟᱹᱴᱤᱧ ᱵᱟᱹᱱᱩᱜᱼᱟ ᱳᱭ ᱟᱭᱟᱜ ᱥᱠᱩᱞ ᱨᱮᱜᱮ ᱥᱚᱨᱠᱟᱨᱟᱜ ᱥᱠᱩᱞ ᱨᱮᱜᱮ ᱥᱟᱵᱡᱮᱠᱴ ᱦᱤᱥᱟᱹᱵ ᱛᱮᱭ ᱫᱚᱦᱚ ᱟᱠᱟᱫᱟ ᱥᱟᱱᱛᱟᱲᱤ ᱟᱨ ᱚᱱᱟ ᱡᱮᱢᱚᱱ ᱯᱨᱟᱭᱢᱟᱨᱤ ᱨᱮᱦᱚ ᱠᱤᱪᱷᱩ ᱜᱟᱱ ᱤᱥᱠᱩᱞ ᱨᱮ ᱢᱮᱱᱟᱜ ᱟᱨ ᱦᱟᱭ ᱤᱥᱠᱩᱞ ᱠᱚᱨᱮ ᱦᱚᱸ ᱡᱚᱛ ᱛᱚ ᱜᱟᱱ ᱦᱟᱭ ᱤᱥᱠᱩᱞ ᱨᱮᱫᱚ ᱵᱟᱹᱱᱩᱜᱼᱟ ᱱᱟᱭᱤᱱ ᱴᱮᱱ ᱨᱮ ᱢᱮᱱᱟᱜᱼᱟ ᱢᱤᱫᱴᱟᱝ ᱵᱟᱨᱭᱟ ᱥᱠᱩᱞ ᱨᱮ ᱟᱨ ᱮᱭᱤᱪ ᱮᱥ ᱦᱚᱸ ᱚᱱᱠᱟ ᱜᱮ ᱟᱨ ᱠᱚᱞᱮᱡ ᱦᱚᱸ ᱚᱱᱠᱟ ᱜᱮ ᱥᱟᱵᱡᱮᱠᱴ ᱦᱤᱥᱟᱹᱵ ᱛᱮᱭ ᱫᱚᱦᱚ ᱟᱠᱟᱜᱼᱟ, ᱟᱨ ᱱᱚᱝ ᱚᱱᱠᱟ ᱫᱚ ᱦᱟᱸᱜ ᱵᱳᱲ ᱠᱚᱫᱚ ᱦᱟᱸᱜ ᱵᱟᱭ ᱵᱮᱱᱟᱣ ᱟᱠᱟᱫ-ᱟ, ᱥᱟᱱᱛᱟᱲᱤ ᱵᱳᱲ ᱠᱚᱫᱚ ᱚᱱᱮ ᱚᱱᱠᱟ ᱦᱟᱞᱚᱛ ᱨᱮ ᱢᱮᱱᱟᱜ ᱛᱟᱞᱮᱭᱟ
ᱟᱪᱪᱷᱟ ᱟᱪᱪᱷᱟ ᱡᱟᱭᱦᱳᱠ ᱛᱚ ᱠᱟᱛᱷᱟ ᱫᱚ ᱟᱢ ᱡᱟᱦᱟᱢ ᱞᱟᱹᱭ ᱦᱚᱪᱚ ᱚᱱᱟ ᱫᱚ ᱦᱩᱭᱩᱜ ᱠᱟᱱᱟ ᱯᱟᱹᱨᱥᱤ ᱪᱮᱛᱟᱱ ᱠᱟᱛᱷᱟ ᱥᱮ ᱯᱳᱭᱞᱳ ᱯᱟᱹᱨᱥᱤ ᱡᱟᱦᱟ ᱫᱚ ᱢᱮᱛᱟᱜ ᱠᱟᱱ ᱛᱟᱵᱚᱱ ᱵᱷᱟᱥᱟ ᱦᱳᱭ ᱥᱮ ᱚᱱᱟ ᱵᱷᱟᱥᱟ ᱞᱮᱠᱟᱛᱮ ᱟᱯᱮ ᱫᱚ ᱚᱞ ᱯᱟᱲᱦᱟᱣ ᱡᱟᱦᱟᱸ ᱦᱩᱭᱩᱜ ᱠᱟᱱᱟ ᱚᱱᱟᱜᱮ ᱥᱟᱱᱛᱟᱲᱤ ᱵᱷᱟᱥᱟ ᱥᱮ ᱪᱮᱫ ᱞᱮᱠᱟ
ᱦᱳᱭ ᱦᱳᱭ ᱢᱟᱱᱮ ᱚᱱᱟᱜᱮ ᱩᱢᱻ ᱵᱷᱟᱥᱟ ᱞᱮᱠᱟ ᱛᱮ ᱡᱟᱦᱟ ᱤᱥᱠᱩᱞ ᱠᱚᱞᱮᱡ ᱨᱮ ᱚᱞ ᱯᱟᱲᱦᱟᱣ ᱦᱩᱭᱩᱜ ᱠᱟᱱᱟ ᱯᱷᱟᱥᱴ ᱯᱮᱯᱟᱨ ᱥᱮᱠᱮᱱᱰ ᱯᱮᱯᱟᱨ ᱡᱮᱢᱚᱱ ᱞᱤᱝᱜᱩᱭᱤᱡ
ᱦᱳᱭ, ᱦᱳᱭ ᱦᱳᱭ
ᱟᱫᱚ ᱚᱱᱟ ᱦᱤᱥᱟᱹᱵ ᱛᱮᱜᱮ ᱦᱮᱸ ᱚᱱᱟ ᱜᱮ ᱦᱩᱭᱩᱜ ᱠᱟᱱᱟ ᱟᱞᱮ ᱫᱚ ᱦᱟᱸᱜ ᱱᱚᱝᱠᱟ ᱵᱟᱭ ᱵᱮᱵᱚᱥᱛᱟ ᱟᱠᱟᱜ ᱞᱮᱭᱟ
ᱦᱳᱭ ᱟᱫᱚ ᱠᱟᱛᱷᱟ ᱫᱚ ᱱᱤᱭᱟᱹ ᱫᱚ ᱤᱧ ᱦᱚᱧ ᱞᱟᱹᱭᱟ, ᱡᱮ ᱟᱞᱮ ᱫᱚ ᱯᱳᱭᱞᱳ ᱡᱚᱠᱷᱚᱱ ᱮᱛᱚᱦᱚᱵ ᱦᱩᱭᱩᱜᱼᱟ ᱮᱛᱚᱦᱚᱵ ᱨᱮᱫᱚ ᱤᱱᱠᱟᱹ ᱜᱮ ᱛᱟᱦᱮᱸ ᱠᱟᱱᱟ
ᱟᱪᱪᱷᱟ
ᱯᱳᱭᱞᱳ ᱟᱲᱟᱜ
ᱦᱮᱸ
ᱵᱟᱹᱭ ᱵᱟᱹᱭ ᱛᱮ ᱡᱚᱠᱷᱚᱱ ᱟᱲᱟᱝ ᱨᱮ ᱦᱚᱲ ᱠᱚ ᱥᱟᱸᱜᱮ ᱤᱫᱤᱭᱮᱱ ᱫᱚᱠᱚ ᱚᱞ ᱯᱟᱲᱦᱟᱣ ᱜᱤᱫᱽᱨᱟᱹ ᱠᱚ ᱥᱟᱸᱜᱮ ᱤᱫᱤᱭᱮᱱᱟ ᱧᱮᱞᱮᱫ ᱠᱚᱣᱟ ᱡᱮ ᱢᱮᱥᱮᱡ ᱛᱮᱠᱚ ᱥᱟᱸᱜᱮ ᱤᱫᱤᱜ ᱠᱟᱱᱟ, ᱤᱱᱟᱹᱞᱮᱠᱟᱛᱮ ᱟᱫᱚ, ᱵᱳᱲ ᱫᱚ ᱮᱻ ᱮᱢ ᱟᱠᱟᱫᱟᱭ ᱢᱮᱱᱠᱷᱟᱱ ᱢᱟᱱᱮ ᱵᱷᱮᱜᱟᱨ ᱫᱚ ᱟᱹᱣᱨᱤ ᱵᱷᱮᱜᱟᱨᱟᱭ ᱠᱤᱱᱛᱩ ᱨᱟᱡᱽ ᱡᱩᱫᱤ ᱤᱧ ᱢᱮᱪᱩᱨᱤᱴᱤᱧ ᱧᱮᱞᱟ ᱡᱮ ᱥᱟᱹᱨᱤᱜᱮ, ᱟᱯᱮ ᱥᱟᱱᱛᱟᱲ ᱛᱮ ᱚᱞ ᱯᱟᱲᱦᱟᱣ ᱜᱤᱫᱽᱨᱟᱹ ᱠᱚ ᱥᱟᱸᱜᱮᱜ ᱠᱷᱟᱱ ᱠᱚ ᱛᱮᱫ ᱤᱧ ᱵᱷᱮᱜᱟᱨ ᱛᱮ ᱯᱩᱨᱟᱹᱧ ᱮᱢᱚᱜ ᱜᱮᱭᱟ᱾ ᱢᱮᱱᱠᱷᱟᱱ ᱱᱤᱛᱚᱜ ᱛᱳ ᱜᱤᱫᱽᱨᱟᱹ ᱦᱚᱸᱠᱚ ᱯᱤᱪᱷᱞᱟᱹᱜ ᱠᱟᱱ ᱜᱮᱭᱟ ᱠᱚ ᱟᱭᱳ ᱵᱟᱵᱟ ᱦᱚᱸᱠᱚ ᱯᱤᱪᱷᱞᱟᱹᱜ ᱚᱱᱮ ᱡᱮ ᱮ ᱯᱟᱞᱮᱱ ᱤᱧ, ᱜᱤᱫᱽᱨᱟᱹ ᱚᱞ ᱯᱟᱲᱦᱟᱣ ᱟᱭ ᱱᱚᱣᱟ ᱛᱮ ᱛᱟᱭᱚᱢ ᱫᱟᱨᱟᱢ ᱰᱟᱦᱟᱨ ᱵᱟᱭ ᱧᱟᱢ ᱠᱷᱟᱱ ᱥᱮ ᱪᱮᱫ ᱡᱮᱛᱚ, ᱟᱹᱰᱤ ᱟᱭᱳ ᱵᱟᱵᱟ ᱛᱟᱭᱱᱚᱢᱚᱜ ᱠᱟᱱᱟ, ᱟᱨ ᱟᱵᱚᱱ ᱟᱹᱰᱤ ᱟᱭᱳ ᱵᱟᱵᱟ ᱦᱚᱸᱠᱚ ᱞᱟᱦᱟ ᱠᱟᱱ ᱠᱷᱟᱹᱛᱤᱨ ᱛᱮ ᱯᱚᱨᱮᱜ ᱨᱮᱱ ᱦᱚᱱ ᱦᱚᱯᱚᱱ ᱠᱚᱫᱚ ᱚᱱᱛᱮ ᱜᱮᱠᱚ ᱞᱟᱦᱟ ᱟᱠᱟᱫ ᱠᱚᱜᱮ ᱡᱮ ᱚᱸᱰᱮ ᱫᱚ ᱟᱵᱚ ᱡᱟᱦᱟᱸ ᱵᱚᱱ ᱢᱮᱛᱟᱜ ᱠᱟᱱ ᱤᱛᱤᱦᱟᱥ ᱵᱟᱝᱞᱟ ᱯᱟᱹᱨᱥᱤ ᱛᱮᱫᱚ ᱚᱸᱰᱮ ᱫᱚ ᱱᱚᱝᱠᱟ ᱠᱟᱛᱮ, ᱚᱱᱟ ᱫᱚ ᱤᱧ ᱫᱚ ᱚᱱᱟ ᱫᱚ ᱵᱟᱰᱟᱭ ᱜᱮ ᱵᱟᱝ ᱥᱮ ᱪᱮᱫ,
ᱦᱮᱸ ᱟᱫᱚ ᱡᱟᱭ ᱦᱳᱠ ᱳᱻ ᱟᱫᱚ ᱟᱹᱰᱤ ᱱᱟᱯᱟᱭ ᱵᱮᱵᱚᱥᱛᱷᱟᱭ ᱦᱟᱛᱟᱣ ᱟᱠᱟᱜ-ᱟ ᱛᱚ ᱟᱯᱮ ᱫᱚ ᱦᱟᱸᱜ ᱚᱠᱟ ᱯᱚᱱᱚᱛ ᱯᱮ ᱯᱟᱲᱟᱜ ᱠᱟᱱᱟ
ᱵᱮᱝᱜᱚᱞᱯᱚᱱ,
ᱚ ᱵᱮᱝᱜᱚᱞ ᱯᱚᱱᱚᱛ ᱠᱷᱚᱡᱟᱜ ᱟᱪᱪᱷᱟ ᱟᱪᱪᱷᱟ ᱚᱸ, ᱟᱹᱞᱤᱧ ᱦᱚᱸ ᱵᱮᱝᱜᱚᱞ ᱨᱮᱱ ᱠᱟᱱ ᱜᱮᱭᱟᱞᱤᱧ ᱟᱻ ᱚᱱᱟᱛᱮ ᱦᱟᱸᱜ ᱮᱸ ᱯᱚᱱᱚᱛ ᱞᱤᱧ ᱠᱩᱞᱤ ᱠᱮᱫ ᱵᱤᱱᱟ ᱟᱨ ᱮᱸ ᱡᱟᱭᱦᱳᱠ ᱢᱟᱱᱮ ᱱᱚᱝᱠᱟ ᱜᱮ ᱟᱞᱮ ᱥᱮᱱᱼᱼ ᱫᱚ ᱱᱚᱝᱠᱟ ᱥᱩᱨ ᱥᱩᱯᱩᱨ ᱨᱮᱼᱼ ᱨᱮᱭᱟᱜ ᱤᱥᱩᱞ ᱚᱞ ᱯᱟᱲᱦᱟᱣ ᱵᱮᱵᱚᱥᱛᱟ ᱫᱚ ᱱᱚᱜ-ᱚᱭ ᱱᱚᱝᱠᱟ ᱢᱮᱱᱟᱜ-ᱟ ᱟᱨ ᱪᱮᱫᱼᱼ
ᱟᱪᱪᱷᱟ ᱟᱨ ᱦᱚᱸ ᱱᱚᱛᱼᱼ
ᱦᱮᱸ ᱟᱞᱤᱧ ᱱᱚᱸᱰᱮ ᱯᱩᱨᱩᱞᱤᱭᱟᱹ᱾
ᱚᱻ ᱟᱪᱪᱷᱟ ᱟᱪᱪᱷᱟ ᱪᱷᱟ ᱛᱟᱦᱚᱞᱮ ᱛᱚ ᱟᱵᱚ ᱫᱚ ᱯᱩᱲᱥᱤ ᱜᱮ ᱠᱟᱱᱟ ᱵᱚᱱ ᱛᱚ ᱫᱚᱢᱮ ᱥᱟᱹᱜᱤᱧ ᱨᱮᱱ ᱫᱚ ᱵᱟᱝ ᱠᱟᱱᱟ ᱵᱚᱱ ᱦᱮᱸᱥᱮ᱾
ᱚ ᱟᱵᱮᱱᱟᱜ ᱫᱚ?
ᱦᱮᱸ ᱱᱚᱣᱟ ᱫᱷᱟᱨᱮ ᱟᱯᱮ ᱯᱩᱯ ᱱᱟᱠᱷᱟ ᱫᱷᱟᱨᱮᱱ ᱡᱟᱦᱟᱸ ᱦᱮᱱᱟᱜ ᱟᱠᱟᱫᱟ ᱯᱳᱭᱞᱳ ᱨᱮᱜᱮ ᱚᱱᱟ ᱴᱟᱜ ᱨᱮ᱾ ᱦᱳᱭ᱾
ᱟᱪᱪᱷᱟ ᱟᱪᱪᱷᱟ ᱟᱪᱪᱷᱟ ᱴᱷᱤᱠ ᱦᱮᱸ ᱟᱸᱻ ᱡᱟᱭᱦᱳᱠ ᱟᱫᱚ ᱟᱵᱮᱱᱼᱼ ᱟᱵᱮᱱ ᱦᱟᱸᱜ ᱵᱮᱱ ᱞᱟᱹᱭ ᱠᱮᱜ-ᱟ ᱢᱟᱱᱮ ᱡᱚᱛᱚ ᱠᱤᱪᱷᱩ ᱵᱮᱵᱚᱥᱛᱟ ᱛᱚᱼᱼ ᱴᱷᱤᱠᱟᱹᱱ ᱜᱮᱭᱟ ᱚᱱᱠᱟ ᱚᱠᱟ ᱚᱠᱟ ᱤᱥᱠᱩᱞ ᱠᱚ ᱦᱟᱸᱜ ᱵᱮᱱᱟᱣ ᱟᱠᱟᱫᱟ ᱡᱮ ᱚᱱᱟ ᱫᱚ ᱢᱤᱫ ᱭᱟᱢ ᱞᱮᱠᱟᱛᱮ ᱠᱤᱪᱷᱩ ᱠᱤᱪᱷᱩ, ᱤᱥᱠᱩᱞ ᱞᱮ ᱵᱮᱱᱟᱣ ᱨᱟᱠᱟᱵ ᱞᱮᱜ-ᱟ ᱢᱟᱱᱮ ᱚᱱᱟ ᱫᱚ ᱮᱞᱟᱠᱟ ᱵᱷᱤᱛᱛᱤᱠ ᱨᱮ ᱢᱮᱱᱟᱜ-ᱟ᱾ ᱦᱩᱸ, ᱦᱮᱸ ᱡᱟᱭᱦᱳᱠ ᱠᱚᱨᱟᱣ ᱤᱫᱤ ᱫᱟᱲᱮᱭᱟᱜ ᱠᱟᱱᱟᱼᱼ
ᱦᱳᱭ ᱞᱟᱹᱭ ᱫᱟᱹᱧ ᱱᱚᱣᱟ ᱡᱟᱦᱟᱸ ᱧᱮᱞᱚᱜᱚᱜ ᱠᱟᱱᱟ ᱱᱚᱣᱟ ᱪᱮᱛᱟᱱ ᱨᱮᱫᱚ ᱮᱠ ᱢᱟᱛᱨᱚ ᱟᱵᱚ ᱵᱮᱝᱜᱚᱞ ᱯᱚᱱᱚᱛ ᱨᱮᱱ ᱜᱮᱠᱚᱼᱼ ᱠᱚᱨᱟᱣ ᱤᱫᱤᱭ ᱮᱫᱟᱠᱚ ᱦᱮᱸ ᱥᱮ ᱵᱟᱝ ᱵᱟᱹᱭ ᱵᱟᱹᱭ ᱛᱮ ᱮᱴᱟᱜᱼᱼ ᱮᱴᱟᱜ ᱯᱚᱱᱚᱛ ᱥᱮᱫ ᱦᱚᱸ ᱮ ᱱᱚᱝᱠᱟ ᱯᱳᱭᱞᱳ ᱟᱲᱟᱝ ᱞᱮᱠᱟ ᱛᱮᱠᱚ ᱮᱸᱻ ᱞᱟᱦᱼᱼ ᱟ ᱤᱫᱤ ᱭᱮᱫᱟ ᱢᱮᱱᱠᱷᱟᱱ ᱮᱸ ᱢᱤᱰᱤᱭᱟᱢ ᱞᱮᱠᱟ ᱛᱮᱫᱩᱧ ᱞᱟᱹᱭᱟ ᱮᱠ ᱢᱟᱛᱨᱚ ᱱᱚᱣᱟᱼᱼ ᱮᱠ‌ᱢᱚᱱ ᱟᱵᱚ ᱵᱟᱨᱭᱟ ᱨᱮᱜᱮ ᱦᱚᱭᱛᱳ ᱟᱯᱮ ᱫᱷᱟᱨᱮ ᱨᱮᱫᱚ ᱵᱟᱹᱱᱩᱜ ᱠᱟᱫᱟ ᱟᱯᱮ ᱫᱚ ᱚᱠᱟ ᱫᱤᱥᱚᱢ ᱪᱚ ᱯᱮ ᱯᱟᱲᱟᱜᱼᱼ ᱟᱸ ᱪᱮᱜ ᱫᱤᱥᱚᱢ ᱟᱯᱮ‌ ᱫᱚ ᱢᱟᱱ ᱫᱤᱥᱚᱢ ᱥᱮ ᱥᱟᱸᱛ ᱫᱤᱥᱚᱢ?
ᱦᱳᱭ ᱦᱳᱭ ᱚᱱᱠᱟ ᱫᱚ ᱦᱟᱸᱜ ᱟᱞᱮ ᱫᱚ ᱢᱟᱱ ᱫᱤᱥᱚᱢ ᱞᱮ ᱯᱟᱲᱟᱜ-ᱟ᱾
ᱦᱚᱭ ᱥᱮ ᱟᱪᱪᱷᱟ ᱢᱟᱱ ᱫᱤᱥᱚᱢ ᱫᱷᱟᱨᱮ ᱫᱚ ᱚᱱᱠᱟ ᱵᱟᱹᱱᱩᱜ ᱠᱟᱹᱫᱟᱹᱧ ᱤᱧᱤᱧ ᱛᱟᱦᱮᱸ ᱠᱟᱱ ᱜᱮᱭᱟ ᱢᱟᱱ ᱫᱤᱥᱚᱢ ᱫᱷᱟᱨᱮ ᱫᱚ ᱟᱯᱮ ᱫᱷᱟᱨᱮ᱾ ᱛᱚ ᱥᱟᱛ ᱫᱤᱥᱚᱢ ᱫᱷᱟᱨᱮ ᱦᱮᱸ ᱮᱢ ᱠᱟᱜ ᱠᱚᱣᱟ ᱠᱚ ᱥᱟᱛ ᱫᱤᱥᱚᱢ ᱫᱷᱟᱨᱮ ᱵᱟᱨᱭᱟ ᱯᱮᱭᱟᱼᱼ ᱦᱮᱸ ᱤᱛᱩᱱ ᱟᱥᱲᱟ ᱫᱚ ᱦᱮᱱᱟᱜ ᱟᱠᱟᱫᱟ ᱚᱱᱠ‌ᱟ ᱫᱚ ᱮᱠᱵᱟᱨᱮ ᱢᱤᱰᱤᱭᱟᱢ ᱛᱮᱜᱮ ᱠᱚ ᱯᱟᱲᱦᱟᱜ ᱠᱟᱱᱟ ᱮᱵᱚᱼᱼ ᱦᱮᱸ ᱱᱤᱛᱩᱜᱼ ᱚᱻ ᱪᱮᱜ ᱤᱧ ᱞᱟᱹᱭᱟ ᱢᱟᱫᱽᱫᱷᱚᱢᱤᱠ ᱫᱷᱟᱹᱵᱤᱡ ᱪᱮᱠᱚ ᱮᱢ ᱠᱟᱜ ᱜᱮᱭᱟ ᱠᱚ ᱟᱰᱤ ᱜᱚᱴᱟᱝ ᱜᱤᱫᱽᱨᱟᱹ ᱠᱚ᱾ ᱚᱰᱚᱠ ᱠᱟᱱ ᱜᱮᱼᱼ
ᱩᱸ ᱦᱳᱭ ᱦᱳᱭ ᱦᱳᱭ ᱚᱱᱟᱼᱼ ᱚᱱᱟ ᱚᱵᱚᱭᱥᱥᱚᱭ ᱢᱟᱱᱮ ᱟᱹᱞᱤᱧ ᱦᱚᱞᱤᱧ ᱧᱮᱞ ᱠᱟᱫ-ᱟ ᱢᱟᱱᱮᱼᱼ ᱱᱚᱣᱟ ᱟᱵᱚᱣᱟᱜ ᱥᱳᱥᱟᱞ ᱢᱤᱰᱤᱭᱟ ᱠᱚ ᱨᱮᱜᱮ ᱟᱨ ᱠᱤᱝᱵᱟᱼᱼ ᱱᱚᱣᱟ ᱡᱚᱠᱷᱚᱱ ᱤᱭᱟᱹ ᱠᱚ ᱦᱩᱭᱩᱜ-ᱟ ᱮᱠᱡᱼᱼ ᱟᱢ ᱠᱚ ᱦᱩᱭᱩᱜ-ᱟ ᱚᱱᱟ ᱨᱮᱭᱟᱜ ᱨᱮᱡᱟᱞᱴ ᱠᱚᱦᱚᱸ ᱧᱮᱞ ᱵᱟᱲᱟ ᱦᱩᱭ ᱠᱟᱱᱟ᱾ ᱟᱸᱻ ᱠᱷᱚᱵᱚᱨ ᱨᱮ ᱡᱮ ᱱᱚᱝᱠᱟ ᱚᱱᱠᱟ ᱢᱤᱰᱤᱭᱟᱢ ᱞᱮᱠᱟ ᱛᱮᱼ ᱢᱟᱫᱽᱫᱷᱚᱢᱤᱠ ᱠᱚ ᱮᱢᱮᱜ ᱛᱟᱵᱚᱱᱟ ᱮᱭᱤᱪᱮᱥ ᱠᱚ ᱮᱢᱮᱜ-ᱟ ᱠᱤᱪᱷᱩ ᱠᱤᱪᱷᱩ ᱠᱚᱞᱮᱡᱽ ᱠᱷᱚᱱᱟᱜ ᱢᱟᱱᱮ ᱱᱚᱝᱠᱟᱼᱼ ᱤᱥᱠᱩᱞ ᱠᱷᱚᱱᱟᱜ ᱚᱱᱟ ᱫᱚ ᱢᱟᱱᱮᱼᱼ ᱯᱩᱨᱟᱹ ᱴᱟᱜ ᱜᱮ ᱢᱤᱫᱴᱟᱝ ᱵᱷᱟᱜᱽ ᱢᱮᱱᱟᱜ-ᱟ ᱚᱱᱟ ᱫᱚ ᱥᱩᱫᱩ ᱚᱱᱟ ᱠᱚ ᱤᱫᱤ ᱠᱟᱛᱮᱫ ᱜᱮ ᱟᱵᱚᱣᱟᱜ ᱥᱟᱱᱼ ᱛᱟᱲᱤ ᱜᱮ ᱪᱚᱨᱪᱟᱜ-ᱟ ᱮᱴᱟᱜ ᱟᱜ ᱫᱚ ᱵᱟᱝ, ᱦᱩᱸ᱾
ᱦᱚᱭ ᱦᱚᱭ ᱛᱟᱦᱚᱞᱮ ᱟᱹᱰᱤ ᱱᱟᱯᱟᱭ ᱟᱫᱚ ᱡᱟᱭᱦᱳᱠ ᱟᱵᱚ ᱣᱮᱥᱴ ᱵᱮᱝᱜᱚᱞ ᱨᱮᱦᱟᱸᱜ ᱱᱤᱛᱼᱼ ᱦᱟᱹᱵᱤᱡ ᱛᱮᱦᱟᱸᱜ ᱚᱱᱠᱟ ᱫᱚᱼ ᱵᱩᱲ ᱫᱚ ᱦᱟᱸᱜ ᱟᱣᱨᱤᱭ ᱦᱟᱴᱤᱧᱟ ᱟᱭᱟᱜ ᱵᱩᱲ ᱨᱮᱜᱮᱭ ᱪᱟᱹᱞᱩ ᱭᱟ ᱦᱮᱸ ᱵᱟᱝ᱾
ᱦᱩᱸ ᱦᱳᱭ ᱚᱱᱟ ᱵᱟᱝᱜᱽᱞᱟ ᱵᱳᱰ ᱨᱮᱜᱮᱼᱼ ᱟᱸᱻ ᱵᱟᱝᱜᱽᱞᱟ ᱵᱳᱨᱰ ᱨᱮᱜᱮ ᱱᱤᱛᱚᱜ ᱫᱚ ᱪᱟᱹᱞᱩᱣ ᱠᱟᱫᱟᱭ ᱚᱱᱟ ᱴᱟᱜ ᱟᱡᱮᱫ ᱞᱟᱹᱭ ᱟᱠᱟ ᱫᱟᱭ ᱡᱮᱼᱼ ᱡᱩᱫᱤ ᱢᱟᱹᱭ ᱵᱟᱹᱵᱩ ᱛᱟᱠᱚ ᱠᱚ ᱡᱩᱫᱤ ᱥᱟᱸᱜᱮ ᱤᱫᱤ ᱟᱠᱚ ᱱᱚᱣᱟ ᱪᱮᱛᱟᱱ ᱯᱨᱚᱛᱤ ᱵᱤᱥᱚᱭ ᱳᱼᱼ ᱦᱚᱲ‌ ᱠᱚ ᱦᱩᱭ ᱤᱫᱤᱜ ᱟᱠᱚ ᱟᱫᱚ ᱵᱷᱮᱜᱟᱨ ᱛᱮ ᱵᱳᱲᱮᱼᱼ
ᱦᱚᱭ ᱦᱚᱭ ᱦᱚᱭ ᱦᱚᱸ ᱦᱚᱭ᱾ ᱛᱚᱵᱮ ᱟᱵᱚ ᱵᱚᱱ ᱟᱥᱚᱜ-ᱟ ᱡᱚᱛᱮ ᱟᱵᱚ ᱟᱞᱟᱜᱽ ᱛᱮ ᱢᱤᱫᱴᱮᱱᱼᱼ ᱵᱳᱲ ᱵᱚᱱ ᱧᱟᱢ ᱢᱟ ᱟᱵᱚᱣᱟᱜ ᱚᱞ ᱯᱟᱲᱦᱟᱣ ᱵᱚᱱ ᱦᱟᱨᱟ ᱵᱩᱨᱩ ᱫᱟᱲᱮᱭᱟᱜ ᱢᱟ᱾
ᱦᱳᱭ᱾
ᱦᱩᱸ
ᱦᱮᱸ ᱦᱮᱸ ᱦᱮᱸ ᱴᱷᱤᱠ
ᱦᱳᱭ ᱦᱳᱭ ᱦᱳᱭ
ᱠᱟᱱᱟ ᱞᱟᱯᱷᱟᱝ ᱥᱮᱜ ᱟᱫᱚ
ᱦᱳᱭ ᱟᱫᱚ ᱟᱞᱟᱝᱟᱜ ᱴᱟᱭᱤᱢ ᱠᱚ ᱦᱟᱸᱜ ᱦᱩᱭ ᱤᱫᱤᱭᱮᱱᱟ ᱡᱟᱭᱦᱳᱠ ᱛᱟᱦᱚᱞᱮ ᱡᱚᱦᱟᱨ᱾
ᱟᱪᱪᱷᱟ ᱴᱷᱤᱠ ᱟᱪᱷᱮ᱾
ᱦᱮᱸ